ᱦᱮᱸ ᱟᱸᱡᱚᱢᱚᱜ ᱠᱟᱱᱟ
ᱦᱮᱸᱚᱢᱚᱜ
ᱡᱚᱦᱟᱨ ᱜᱮ ᱜᱚᱝᱚᱢᱠᱮ
ᱦᱮᱸ ᱡᱚᱦᱟᱨ ᱜᱮ ᱜᱚᱝᱠᱮ ᱛᱟᱦᱚᱞᱮ ᱪᱮᱫ ᱞᱮᱠᱟ ᱪᱮᱫ ᱦᱚᱸ ᱵᱟᱝ ᱫᱩᱲᱩᱵ ᱵᱟᱲᱟ ᱦᱳᱭ ᱠᱟᱱᱟ᱾
ᱟᱪᱪᱷᱟ
ᱟᱢ ᱫᱚ ᱪᱮᱫ ᱮᱢ ᱪᱤᱠᱟᱹᱭ ᱫᱟ
ᱤᱧ ᱦᱚ ᱚᱱᱠᱟ ᱜᱮ ᱫᱩᱲᱩᱵ ᱵᱟᱲᱟ ᱦᱩᱭ ᱠᱟᱱᱟ ᱫᱟᱜ ᱮ ᱟᱭᱛᱚ ᱵᱟᱨᱦᱨᱮ ᱥᱮᱫ ᱨᱮ
ᱦᱩᱸ ᱦᱩᱸ ᱫᱟᱜ ᱵᱟᱲᱟᱭᱟ ᱛᱟᱦᱮ ᱛᱤᱱ‌ ᱨᱟᱜᱤ ᱚᱱᱛᱮ ᱫᱚᱭ ᱵᱟᱲᱟᱭ ᱫᱟ
ᱦᱮᱸ ᱟᱞᱮ ᱫᱚ ᱥᱮᱛᱟᱜ ᱠᱷᱚᱱᱮ ᱮᱛᱚᱦᱚᱵ ᱟᱠᱟᱱ ᱛᱟᱞᱮᱭᱟ ᱦᱜ ᱱᱚᱛᱮ ᱨᱮᱫᱚ ᱫᱟᱜ ᱵᱟᱲᱟ ᱫᱚ ᱦᱟᱸᱜ᱾
ᱚᱸ ᱚ ᱛᱟᱦᱞᱮ ᱫᱚ ᱛᱟᱦᱚᱞᱮ ᱫᱚ ᱟᱞᱮᱥᱮᱫ ᱫᱚ ᱵᱟᱭ ᱡᱚᱨᱚᱭᱮᱫᱟ ᱚᱱᱠᱟ ᱫᱚ ᱟᱞᱮᱥᱮᱫᱚ ᱚᱱᱠᱟ ᱢᱤᱹᱜ ᱜᱷᱟᱲᱤᱡ ᱢᱤ. ᱜ ᱜᱷᱟᱟᱹᱲᱤᱡ ᱡᱚᱨᱚᱭᱮᱫᱟ
ᱟᱪᱷᱟ ᱟᱪᱪᱷᱟ
ᱦᱮᱸ
ᱟᱫᱚ ᱢᱟᱭᱟᱱ ᱫᱟᱠᱟ ᱠᱚ ᱡᱚᱢ ᱦᱩᱭᱱᱟ ᱥᱮ ᱵᱟᱝ
ᱦᱮᱸ ᱟᱭᱨᱤ ᱡᱚᱢ ᱦᱩᱭᱩᱜᱼᱟ ᱟᱞᱮᱞ ᱞᱮ ᱡᱚᱢᱟ ᱟᱞᱮ ᱫᱚ
ᱟᱯᱮ ᱠᱚᱫᱚ ᱯᱮ ᱡᱚᱢ ᱠᱮᱫᱟ
ᱦᱮᱸ ᱟᱞᱮ ᱫᱚ ᱡᱚᱢ ᱦᱩᱭ ᱟᱠᱟᱱᱟ᱾
ᱚ ᱦᱮᱸ
ᱟᱫᱚ ᱚᱱᱛᱮ ᱪᱟᱥᱵᱟᱥ ᱠᱟᱹᱢᱤ ᱠᱚ ᱮᱛᱚᱵᱱᱟ ᱥᱮ ᱵᱟᱝ?
ᱟᱹ ᱟᱹᱣᱨᱤ ᱮᱛᱚᱵᱚᱜᱼᱟ ᱱᱚᱱᱛᱮ ᱫᱚ ᱚᱱᱛᱮ ᱫᱚ? ᱛᱚᱞᱟ ᱠᱚᱜᱮ ᱟᱣᱨᱤ ᱦᱟᱨᱟᱜ ᱛᱟᱞᱮᱭᱟ ᱫᱟᱜ ᱦᱚᱸ ᱚᱱᱠᱟ ᱫᱚ ᱵᱟᱹᱱᱩᱜᱼᱟ ᱠᱷᱮᱛ ᱵᱟᱹᱛ ᱠᱚᱨᱮ ᱫᱚᱜ ᱟᱣᱨᱤ ᱛᱚᱸᱵᱟᱜᱼᱟ
ᱟᱪᱪᱷᱟ ᱟᱯᱮ ᱫᱚ ᱥᱮᱞᱩ ᱥᱤᱥᱴᱮᱢ ᱥᱮ? ᱥᱤᱡᱤᱱ ᱨᱮ ᱢᱤᱫ ᱫᱷᱟᱣ ᱥᱮᱨᱢᱟ ᱡᱟᱹᱲᱤ ᱫᱟᱜ ᱛᱮ ᱪᱟᱥᱚᱜᱼᱟ
ᱟᱞᱮ ᱥᱮᱫ ᱫᱚ ᱥᱮᱨᱢᱟ ᱡᱟᱹᱲᱤ᱾
ᱚᱸ
ᱥᱮᱞᱚ. ᱫᱚ ᱵᱟᱱᱩᱜ ᱟ ᱦᱮᱸ
ᱟᱞᱮ ᱱᱚᱛᱮ ᱫᱚ ᱦᱟᱸᱜ ᱥᱮᱞᱳ ᱥᱤᱥᱴᱮᱢ ᱠᱚ ᱢᱮᱱᱟᱜᱼᱟ ᱟᱨ ᱮᱢᱱᱤ ᱫᱟᱜ ᱦᱚᱸ ᱫᱟᱜᱮᱜᱼᱟ ᱦᱟᱸᱜ ᱤᱭᱟᱹ ᱥᱤᱭᱜ ᱠᱚᱛᱮ ᱟᱠᱟᱱᱟ ᱦᱟᱸᱜ ᱟᱨ ᱦᱩᱲᱩ ᱠᱚᱦᱚᱸ ᱞᱚᱫ ᱦᱩᱭ ᱟᱠᱟᱱᱟ᱾
ᱦᱮᱸ ᱦᱸ ᱛᱟᱦᱞᱮ ᱟᱯᱮ ᱫᱚ ᱛᱟᱲᱟᱻᱛᱟᱲᱤ ᱧᱚᱜ ᱜᱮᱯᱮ ᱨᱚᱦᱚᱭᱟ ᱦᱮᱸ
ᱦᱮᱸ ᱟᱞᱮ ᱫᱚᱞᱮ ᱠᱟᱹᱴᱤᱡ ᱞᱚᱜᱚᱱ ᱟᱠᱟᱱᱟᱞᱮ ᱦᱟᱸᱜ ᱦᱮᱥᱮ᱾ ᱟᱪᱟᱷᱟ, ᱟᱯᱮ ᱚᱱᱛᱮ ᱫᱚ ᱤᱭᱟᱹ ᱪᱟᱥᱵᱟᱥ ᱫᱚ ᱛᱟᱦᱚᱞᱮ ᱛᱤᱡᱤ ᱫᱷᱟᱹᱵᱤᱡ ᱫᱮᱠᱷᱟ ᱵᱟᱝ ᱾
ᱦᱮᱸ ᱢᱤᱫ ᱡᱚᱠᱷᱚᱱ ᱜᱮ᱾
ᱦᱮᱞᱳ ᱟᱪᱪᱷᱟ ᱟᱪᱪᱦᱟ᱾
ᱱᱚᱛᱮ ᱫᱚ ᱫᱟᱜ ᱡᱟᱹᱲᱤ ᱫᱚ ᱵᱟᱹᱱᱩᱜᱼᱟ, ᱚᱱᱠᱟ ᱫᱚ ᱥᱮᱨᱢᱟ ᱫᱟᱜ ᱛᱮᱜᱮ ᱡᱟ ᱾ ᱟᱫᱚ ᱚᱱᱮ ᱥᱮᱨᱢᱟ ᱫᱟᱜ ᱫᱚ ᱢᱤᱫ ᱫᱷᱟᱣ ᱜᱮ ᱦᱩᱭᱩᱜᱼᱟ᱾
ᱟᱪᱪᱷᱟ ᱟᱪᱪᱷᱟ, ᱟᱞᱮ ᱫᱚ ᱱᱚᱛᱮ ᱫᱚ ᱦᱟᱸᱜ ᱥᱤᱡᱤᱱ ᱫᱚ ᱯᱮ ᱫᱷᱟᱣ ᱪᱟᱥ ᱦᱩᱭᱩᱜ ᱛᱟᱞᱮᱭᱟ, ᱦᱮᱸ ᱥᱮ᱾
ᱦᱩᱸ ᱦᱩᱸ ᱦᱩᱸ ᱾
ᱟᱪᱪᱷᱟ, ᱟᱯᱮ ᱚᱱᱛᱮ ᱫᱚ ᱪᱮᱫ ᱪᱮᱫ ᱠᱚᱯᱮ ᱪᱟᱥ ᱵᱟᱲᱟᱭ ᱜᱮᱭᱟ?
ᱪᱮᱫ ᱪᱮᱫ ᱠᱚᱞᱮ ᱪᱟᱥ ᱵᱟᱲᱟᱭ ᱜᱮᱭᱟ, ᱢᱟᱱᱮ ᱦᱩᱲᱩ ᱠᱚ ᱥᱟᱶᱛᱮ ᱟᱨᱦᱚᱸ ᱥᱚᱵᱽᱡᱤ ᱠᱚᱦᱚᱸ᱾
ᱟᱹ ᱢᱟᱱᱮ ᱥᱩᱫᱷᱩ ᱦᱩᱲᱩ ᱟᱨ ᱥᱚᱵᱽᱡᱤ ᱠᱚᱫᱚ ᱪᱮᱫᱼᱪᱮᱫ ᱠᱚ?
ᱥᱚᱵᱽᱡᱤ ᱫᱚ ᱱᱚᱣᱟ᱾ ᱦᱩᱸ, ᱠᱚᱱᱰᱷᱟ ᱦᱚᱛᱚᱫ ᱥᱟᱶᱛᱮ ᱵᱮᱸᱜᱟᱲ ᱟᱨᱦᱚᱸ ᱚᱱᱟ ᱠᱚᱨᱚᱞᱟ᱾ ᱛᱟᱯᱚᱨᱮ ᱵᱷᱚᱨᱵᱷᱚᱴᱤ᱾ ᱟᱨᱦᱚᱸ ᱚᱱᱠᱟ ᱵᱷᱮᱱᱰᱤ ᱵᱷᱮᱱᱰᱤ ᱡᱚᱛᱚ ᱞᱮᱠᱟᱱᱟᱜ ᱡᱤᱱᱤᱥ ᱜᱮᱞᱮ ᱪᱟᱥ ᱠᱮᱭᱟ᱾
ᱟᱪᱪᱷᱟ ᱟᱪᱪᱷᱟ ᱾
ᱦᱩᱸ᱾
ᱚ ᱪᱮ ᱪᱮᱫ ᱠᱚᱵᱮᱱ ᱪᱤᱠᱟᱹ ᱵᱟᱲᱟᱭ ᱜᱮᱭᱟ ᱜᱚᱢᱠᱮ ᱟᱵᱮᱱ ᱫᱚ?
ᱟᱨ ᱪᱮᱫ ᱦᱚᱸ ᱵᱟᱝ ᱱᱤᱛᱚᱜ ᱫᱚ ᱟᱺ ᱠᱚᱞᱮᱡᱽ ᱟᱺ ᱯᱟᱲᱦᱟᱣ ᱦᱩᱭᱩᱜ ᱠᱟᱱᱟ᱾
ᱟᱪᱪᱷᱟ ᱟᱪᱪᱷᱟ, ᱛᱟᱦᱞᱮ ᱠᱚᱞᱮᱡᱽ ᱨᱮ ᱦᱩᱞ ᱢᱟᱦᱟ ᱪᱮᱫ ᱞᱮᱠᱟ ᱵᱮᱱ ᱢᱟᱱᱟᱣ ᱠᱮᱜᱼᱟ?
ᱩᱸ ᱠᱚᱞᱮᱡᱽ ᱨᱮᱫᱚ ᱦᱩᱞ ᱢᱟᱦᱟ ᱫᱚ ᱵᱟᱝ ᱪᱟᱞᱟᱣ ᱦᱩᱭ ᱟᱠᱟᱱᱟ ᱚᱲᱟᱜ, ᱚᱲᱟᱜ ᱥᱮᱫ ᱨᱮᱜᱮ ᱢᱟᱱᱟᱣ ᱵᱟᱲᱟ ᱦᱩᱭ ᱮᱱᱟ᱾
ᱟᱪᱪᱷᱟ ᱟᱪᱪᱷᱟ, ᱟᱹᱛᱩ ᱥᱮᱫ ᱨᱮᱜᱮ ᱵᱟᱝ?
ᱦᱮᱸ ᱦᱮᱸ ᱦᱮᱸ ᱾
ᱥᱮ ᱚᱲᱟᱜ ᱨᱮ᱾ ᱟᱪᱪᱷᱟ ᱟᱫᱚ ᱟᱹ ᱟᱪᱪᱷᱟ, ᱢᱤᱫᱴᱤᱡ ᱠᱩᱠᱞᱤ᱾
ᱦᱮᱸ, ᱞᱟᱹᱭ ᱵᱮᱱ?
ᱟᱠᱚ ᱢᱟ ᱥᱟᱱᱛᱟᱞᱤ ᱢᱤᱰᱤᱭᱟᱢ ᱛᱮ ᱜᱤᱫᱽᱨᱟᱹ ᱠᱚ ᱚᱞᱚᱜ ᱯᱟᱲᱦᱟᱣ ᱠᱚ ᱮᱛᱦᱚᱵ ᱟᱠᱟᱫᱟ᱾
ᱦᱮᱸ᱾
ᱟᱫᱚ ᱩᱱᱠᱩ ᱜᱤᱫᱽᱨᱟᱹ ᱟᱹ ᱱᱮᱛᱟᱨ ᱡᱟᱦᱟᱸ ᱠᱚᱞᱮᱡᱽ ᱨᱮᱠᱚ ᱨᱟᱠᱟᱵ ᱠᱟᱱᱟ ᱠᱚ ᱦᱟᱸᱜ᱾ ᱯᱚᱨᱚᱵᱚᱨᱛᱤ ᱠᱟᱞᱨᱮ ᱪᱮᱫ ᱚᱱᱠᱟ ᱥᱤᱥᱴᱮᱢ ᱟᱹᱜᱩ ᱞᱮᱱᱠᱷᱟᱱ ᱟᱨᱦᱚᱸ ᱰᱮᱵᱷᱞᱚᱯ ᱥᱮᱫ ᱵᱚ ᱪᱟᱞᱟᱣ ᱫᱟᱲᱮᱭᱟᱜᱼᱟ?
ᱚ ᱚᱱᱟ, ᱯᱚᱨᱚᱵᱚᱨᱛᱤ ᱠᱟᱞ ᱨᱮᱫᱚ ᱪᱮᱫ ᱟᱵᱚ ᱫᱚᱼᱼ ᱦᱮᱸ, ᱱᱤᱛᱚᱜ ᱯᱚᱨᱡᱚᱱᱛᱚ ᱟᱵᱚᱣᱟᱜ ᱫᱚ ᱢᱤᱫᱴᱟᱝ ᱵᱳᱨᱰ ᱵᱟᱹᱱᱩᱜ ᱛᱟᱵᱚᱱᱟ ᱥᱟᱶᱛᱮᱼᱼ ᱦᱮᱸ, ᱴᱤᱪᱟᱨ ᱠᱚᱦᱚᱸ ᱛᱚ ᱦᱟᱸᱜ ᱵᱟᱹᱱᱩᱜ ᱠᱚᱣᱟ ᱩᱱᱟᱹᱜ, ᱡᱟᱦᱟᱸᱭ ᱜᱮᱠᱚ ᱯᱟᱲᱦᱟᱜ ᱠᱟᱱᱟ ᱱᱤᱛᱚᱜᱼᱼ ᱩᱱᱠᱩ ᱠᱚᱫᱚ ᱦᱟᱸᱜ ᱟᱹᱰᱤ ᱮᱴᱠᱮᱥ ᱮᱴᱠᱮᱴᱚᱬᱮ ᱮᱴᱠᱮᱴᱚᱬᱮ ᱠᱟᱛᱮ ᱜᱮ ᱠᱚ ᱪᱟᱞᱟᱜ ᱠᱟᱱᱟ ᱥᱮ ᱵᱟᱝᱞᱟ ᱵᱳᱭᱼᱼ ᱯᱟᱲᱦᱟᱣ ᱵᱟᱲᱟ ᱠᱟᱛᱮᱜ ᱜᱮᱠᱚ ᱦᱟᱸᱜ ᱠᱚ ᱠᱚᱢᱯᱤᱞᱤᱴ ᱮᱫᱟ ᱾
ᱦᱮᱸ,
ᱦᱮᱸ ᱟᱫᱚ ᱚᱱᱮ ᱚᱝᱼᱼ ᱚᱱᱟ ᱠᱚ ᱩᱱᱠᱩ ᱦᱚᱸ ᱟᱺ ᱩᱱᱠᱩ ᱵᱟᱝᱠᱚ ᱤᱭᱟᱹ ᱞᱮᱱᱠᱷᱟᱱ ᱫᱚ ᱟᱫᱚ ᱪᱮᱫ ᱚᱱᱠᱟᱱᱟᱜ ᱫᱚ ᱥᱮ ᱫᱚ ᱵᱟᱝ ᱤᱭᱟᱹᱜ ᱠᱟᱱᱟ ᱱᱚᱜᱚᱭ ᱫᱚ ᱮᱸ ᱴᱮᱠᱱᱳᱞᱚᱡᱤ ᱫᱚ ᱪᱟᱞᱟᱜ ᱠᱟᱱ ᱜᱮᱭᱟ, ᱡᱟᱦᱟᱸ ᱮ ᱟᱭ ᱨᱮᱱᱟᱜ ᱤᱭᱟᱹ ᱠᱚᱨᱮ ᱫᱚ᱾ ᱡᱟᱦᱟᱸ ᱟᱵᱚ ᱫᱚ ᱡᱟᱦᱟᱸᱭ ᱠᱚᱫᱚ ᱵᱟᱝᱜᱽᱞᱟ ᱯᱟᱲᱦᱟᱜ ᱵᱟᱝᱠᱚ ᱵᱟᱰᱟᱭᱟ ᱩᱱᱠᱩ ᱫᱚ ᱦᱟᱸᱜ ᱦᱮᱸᱡᱤᱢᱤᱱᱤ ᱠᱚᱨᱮ ᱴᱨᱟᱱᱥᱞᱮᱴ ᱠᱟᱛᱮᱫ ᱦᱟᱸᱜ ᱠᱚ ᱠᱚᱨᱟᱣ ᱮᱫᱟ᱾
ᱟᱪᱪᱷᱟ, ᱟᱪᱪᱷᱟ, ᱟᱹᱰᱤ ᱡᱚᱛᱷᱟᱛ ᱠᱟᱛᱷᱟ ᱵᱮᱱ ᱞᱟᱹᱭ ᱠᱮᱫᱼᱟ ᱡᱮ ᱵᱟᱝ-ᱟ, ᱮᱸᱼᱼ ᱢᱤᱫᱴᱤᱡ ᱵᱳᱨᱰ ᱨᱮᱱᱟᱜ ᱡᱩᱫᱤ ᱚᱵᱷᱟᱵᱽ ᱛᱟᱦᱮᱸᱱᱟ ᱥᱮ ᱢᱟᱪᱮᱫ ᱠᱚᱣᱟᱜ ᱚᱵᱷᱟᱵᱽ ᱛᱟᱦᱮᱸᱱᱟ ᱛᱟᱦᱚᱞᱮ ᱫᱚ ᱦᱟᱸᱜ ᱞᱟᱦᱟ ᱪᱟᱞᱟᱣ ᱫᱚ ᱠᱟᱹᱴᱤᱢ ᱦᱚᱨᱚᱵᱚᱨᱚᱜ ᱜᱮᱭᱟ, ᱱᱚᱣᱟ ᱫᱚ ᱦᱟᱸᱜ ᱠᱟᱛᱷᱟ ᱠᱟᱱ ᱜᱮᱭᱟ ᱦᱟᱸᱜ᱾ ᱟᱨ ᱱᱮᱛᱟᱨ ᱫᱚ ᱠᱟᱛᱷᱟ ᱫᱚ ᱥᱟᱹᱨᱤᱜᱮ ᱚᱱᱠᱟ ᱜᱮ ᱦᱚᱨᱚᱵᱚᱨᱚ ᱨᱮᱠᱚ ᱡᱩᱲᱩᱜ ᱠᱟᱱᱟ ᱡᱮ ᱟᱨ ᱢᱟᱪᱮᱫ ᱵᱟᱹᱱᱩᱜ ᱠᱷᱟᱹᱛᱤᱨ ᱚᱞ-ᱯᱟᱲᱦᱟᱣ ᱵᱮᱥ ᱞᱮᱠᱟ ᱵᱟᱝ ᱦᱩᱭᱩᱜ ᱠᱟᱱᱟ ᱥᱮ ᱟᱨ ᱴᱨᱟᱱᱥᱞᱮᱴ ᱠᱟᱛᱮᱫ ᱦᱚᱸᱠᱚ ᱯᱟᱲᱦᱟᱜ ᱠᱟᱱ ᱜᱮᱭᱟ ᱱᱚᱣᱟ ᱫᱚ ᱥᱟᱹᱨᱤ ᱠᱟᱛᱷᱟ ᱜᱮ ᱦᱟᱸᱜ ᱚ ᱟᱯᱮ ᱚᱱᱛᱮ ᱫᱚ ᱥᱟᱱᱛᱟᱞᱤ ᱢᱤᱰᱤᱭᱟᱹᱢ ᱠᱚᱞᱮᱡᱽ ᱥᱮ ᱤᱥᱠᱩᱞ ᱠᱚ ᱢᱮᱱᱟᱜᱼᱟ
ᱟ ᱟᱞᱮ ᱥᱮᱫ ᱫᱚ ᱦᱟᱸᱜ ᱡᱷᱚᱛᱚ ᱠᱚᱜᱮ ᱢᱮᱱᱟᱜᱼᱟ ᱠᱚᱞᱮᱡᱽ ᱦᱚᱸ ᱢᱮᱱᱟᱜᱼᱟ ᱤᱥᱠᱩᱞ ᱦᱚᱸ ᱢᱮᱱᱟᱜᱼᱟ ᱯᱨᱟᱭᱢᱟᱹᱨᱤ ᱢᱮᱱᱟᱜᱼᱟ ᱦᱟᱭ ᱤᱥᱠᱩᱞ ᱦᱚᱸ ᱢᱮᱱᱟᱜᱼᱟ
ᱯᱤᱭᱳᱨ ᱥᱟᱱᱛᱟᱞᱤ
ᱟᱫᱚ ᱚᱱᱟ ᱦᱟᱭ ᱤᱥᱠᱩᱞ ᱠᱚᱨᱮ ᱫᱚ ᱯᱤᱭᱳᱨ ᱥᱟᱱᱛᱟᱞᱤ ᱦᱚᱸ ᱢᱮᱱᱟᱜᱼᱟ ᱢᱟᱱᱮ ᱚᱱᱟ ᱫᱚ ᱢᱮᱥᱼᱼ ᱪᱟ ᱢᱤᱥᱤ ᱦᱩᱭᱩᱜᱼᱟ ᱛᱚ ᱡᱮ ᱢᱤᱰᱤᱭᱟᱹᱢ ᱤᱥᱠᱩᱞ ᱫᱚ ᱵᱟᱝ ᱠᱟᱱᱟ ᱡᱮ ᱵᱟᱝᱞᱟ ᱟᱨ ᱮᱸ ᱵᱟᱝᱞᱟ ᱢᱤᱰᱤᱭᱟᱢ ᱟᱨ ᱥᱟᱱᱛᱟᱞᱤ ᱢᱤᱰᱤᱭᱟᱢ ᱵᱟᱱᱟᱨ ᱢᱤᱫ ᱥᱟᱶᱛᱮᱜᱮ ᱤᱥᱠᱩᱞ ᱠᱚᱫᱚ ᱦᱩᱭᱩᱜᱼᱟ ᱯᱨᱟᱭᱢᱟᱹᱨᱤ ᱨᱮᱫᱚ ᱦᱟᱭ ᱤᱥᱠᱩᱞ ᱨᱮᱦᱚᱸ ᱚᱱᱠᱟᱜᱮ ᱢᱤᱰᱤᱭᱟᱹᱢ ᱦᱤᱥᱟᱹᱵᱽ ᱛᱮᱫᱚ ᱠᱩᱞ ᱫᱚ ᱥᱩᱨ-ᱥᱩᱯᱩᱨ ᱨᱮᱫᱚ ᱢᱮᱱᱟᱜᱼᱟ ᱥᱮ ᱵᱟᱹᱱᱩᱜᱼᱟ ᱥᱟᱺᱜᱤᱧ ᱨᱮᱫᱚ ᱢᱮᱱᱟᱜᱼᱟ
ᱟᱨ ᱠᱚᱞᱮᱡᱽ ᱦᱚᱸ ᱚᱱᱠᱟ ᱜᱮ ᱵᱟᱝ
ᱦᱮᱸ ᱠᱚᱞᱮᱡᱽ ᱦᱚᱸ ᱚᱝᱠᱟ ᱜᱮ ᱠᱚᱞᱮᱡᱽ ᱦᱚᱸ ᱚᱱᱠᱟ ᱜᱮ ᱟᱵᱚ ᱫᱚ ᱵᱟᱹᱲ ᱛᱚ ᱵᱟᱹᱱᱩᱜᱼᱟ ᱡᱮ ᱠᱷᱟᱞᱤ ᱢᱤᱰᱤᱭᱟᱢ ᱞᱟᱹᱜᱤᱫ ᱜᱮ ᱢᱤᱫᱴᱟᱝ ᱠᱚᱞᱮᱡᱽ ᱠᱚ ᱮᱢᱚᱜᱼᱟ ᱚᱱᱠᱟ ᱫᱚ ᱦᱟᱸᱜ ᱵᱟᱝ ᱠᱚ ᱮᱢ ᱫᱟᱲᱮᱭᱟᱜᱼᱟ ᱩᱸᱦᱩᱜ ᱟᱨ ᱩᱱᱟᱹᱜ ᱜᱤᱫᱽᱨᱟᱹ ᱦᱚᱸ ᱱᱮᱛᱟᱨ ᱫᱚ ᱵᱟᱝ ᱠᱚ ᱯᱟᱲᱦᱟᱣᱮᱫ ᱠᱚᱣᱟ ᱩᱱᱟᱹᱜ ᱫᱚ
ᱟᱪᱪᱷᱟ ᱟᱪᱪᱷᱟ ᱚᱱᱟ ᱢᱤᱫᱴᱤᱡ ᱯᱚᱭᱮᱱᱴ ᱦᱟᱸᱜ ᱵᱟᱰᱟᱭ ᱛᱟᱦᱮᱸ ᱠᱟᱱ ᱛᱤᱧᱟᱹ ᱡᱮ ᱟᱻ ᱢᱤᱫᱴᱤᱡ ᱵᱳᱲ ᱛᱟᱦᱮᱸ ᱞᱮᱱᱠᱷᱟᱱ ᱥᱩᱫᱩ ᱢᱤᱫᱴᱤᱡ ᱢᱤᱰᱤᱭᱟᱢ ᱪᱮᱛᱟᱱ ᱨᱮ ᱠᱚᱞᱮᱡᱽ ᱫᱚᱦᱟᱸᱜ ᱵᱟᱝ ᱜᱟᱱᱚᱜᱼᱟ ᱥᱮ ᱪᱟᱹᱠᱨᱤ ᱵᱟᱝ
ᱦᱩᱸ ᱵᱟᱝ ᱵᱟᱝ ᱵᱟᱝ ᱟᱫᱚ ᱱᱟᱣᱟ ᱫᱚ ᱠᱚᱞᱮᱡᱽ ᱫᱚ ᱩᱻ ᱚᱸᱰᱮ ᱟᱭᱟᱜ ᱜᱤᱫᱽᱨᱟᱹ ᱛᱚ ᱫᱚᱨᱠᱟᱨ ᱛᱟᱭ ᱥᱮ ᱪᱮᱫ ᱚᱸᱰᱮ ᱫᱚ ᱵᱟᱨ ᱯᱩᱱ ᱦᱚᱲ ᱡᱩᱫᱤ ᱟᱢ ᱡᱩᱫᱤ ᱚᱸᱰᱮ ᱢᱚᱴᱟ ᱢᱩᱴᱤ ᱪᱚᱞᱞᱤᱥ ᱡᱚᱱ ᱜᱮ ᱪᱚᱞᱞᱤᱥ ᱡᱚᱱ ᱥᱮ ᱯᱚᱧᱪᱟᱥ ᱡᱚᱱ ᱟᱛᱮᱫ ᱫᱚ ᱠᱚᱞᱮᱡᱽ ᱫᱚ ᱮᱢ ᱵᱟᱝ ᱥᱚᱢᱵᱷᱚᱵᱽ ᱵᱟᱝ ᱠᱟᱱ ᱛᱟᱠᱚᱣᱟ ᱥᱮ ᱪᱮᱫᱟᱜ ᱥᱮ ᱯᱷᱟᱠᱼᱼ ᱯᱷᱟᱠᱟ ᱯᱷᱟᱠᱟ ᱜᱮ ᱦᱩᱭᱩᱜᱼᱟ ᱚᱱᱟ ᱫᱚ, ᱟᱨ ᱡᱩᱫᱤ ᱢᱤᱫᱴᱟᱹᱝ ᱵᱳᱲ ᱛᱟᱦᱮᱸ ᱠᱚᱜᱼᱟ ᱛᱟᱦᱮᱞᱮ ᱠᱷᱟᱱ ᱯᱟᱲᱦᱟᱣ ᱦᱚᱸ ᱫᱚ ᱤᱭᱟᱹ ᱠᱚᱜᱼᱟ ᱠᱚ ᱯᱟᱲᱦᱟᱣ ᱦᱚᱸᱠᱚ ᱫᱚᱢᱮ ᱠᱚ ᱯᱟᱲᱦᱟᱣ ᱠᱚᱜᱼᱟ ᱵᱤᱥᱚᱭ ᱨᱮ ᱫᱚ ᱵᱟᱝᱠᱚ ᱵᱩᱫᱷ ᱵᱟᱝ ᱢᱟᱱᱮ ᱚᱞ ᱦᱚᱸᱛᱚ ᱵᱟᱹᱱᱩᱜᱼᱟ ᱡᱮ ᱮᱸᱻ ᱱᱚᱣᱟ ᱤ-ᱴᱮᱥᱴ ᱡᱩᱫᱤᱢ ᱮᱢᱟ ᱢᱤᱰᱤᱭᱟᱢ ᱛᱮ ᱥᱟᱱᱛᱟᱞᱤ ᱢᱤᱰᱤᱭᱟᱢ ᱫᱚ ᱛᱚᱵᱮ ᱚᱱᱟ ᱚᱱᱟ ᱥᱟᱨᱴᱤᱯᱷᱤᱠᱮᱴ ᱨᱮ ᱢᱟᱨᱠᱥᱤᱴ ᱨᱮᱫᱚ ᱠᱚᱱᱚ ᱚᱞ ᱫᱚ ᱵᱟᱹᱱᱩᱜᱼᱟ ᱡᱮ ᱟᱢ ᱫᱚ ᱥᱟᱱᱛᱟᱞᱤ ᱢᱤᱰᱤᱭᱟᱹᱢ ᱛᱮᱢ ᱦᱮ ᱠᱚᱢᱯᱞᱤᱴ ᱟᱠᱟᱫᱟ ᱱᱚᱣᱟ ᱮᱻ ᱮᱭᱤᱪ ᱮᱥ ᱮᱢ ᱯᱟᱥ ᱟᱠᱟᱫᱟ ᱥᱮ ᱢᱟᱫᱽᱫᱷᱚᱢᱤᱠ ᱮᱢ ᱯᱟᱥ ᱠᱮᱫᱟ ᱡᱚᱛᱚ ᱫᱤᱱ ᱵᱳᱲ ᱵᱟᱝ ᱦᱩᱭᱩᱜᱼᱟ ᱛᱚᱛᱚ ᱫᱤᱱ ᱫᱚ ᱱᱚᱣᱟᱝᱠᱟᱱᱟᱜ ᱤᱭᱟᱹ ᱫᱚ ᱦᱩᱭᱩᱜ ᱜᱮᱭᱟ
ᱦᱮᱸ ᱱᱚᱣᱟ ᱦᱚ ᱮᱴᱠᱮᱴᱚᱬᱮ ᱫᱚ ᱱᱚᱝᱠᱟ ᱫᱚ ᱦᱟᱸᱜ ᱪᱟᱞᱟᱜ ᱜᱮᱭᱟ ᱦᱟᱸᱜ ᱟᱫᱚ ᱦᱟᱸᱜ ᱤᱧ ᱫᱚ ᱦᱟᱸᱜ ᱠᱟᱹᱴᱤᱡᱼᱼ ᱠᱷᱚ ᱦᱟᱸᱜ ᱵᱟᱹᱧ ᱞᱚᱠᱠᱷᱚ ᱜᱚᱫ ᱟᱠᱟᱜᱼᱟ ᱡᱮ ᱢᱟᱨᱥᱤᱴ ᱠᱚᱨᱮ ᱦᱟᱸᱜ ᱠᱚ ᱚᱞ ᱮᱫᱟ ᱥᱮ ᱵᱟᱝᱠᱚ ᱚᱞ ᱮᱫᱟ ᱠᱟᱨᱚᱱ ᱫᱚ ᱦᱟᱸᱜ ᱟᱹᱻ ᱦᱤᱥᱟᱹᱵᱽ ᱢᱚᱛᱚ ᱫᱚ ᱯᱤᱭᱳᱨ ᱥᱟᱱᱛᱟᱞᱤ ᱢᱤᱰᱤᱭᱟᱢ ᱤᱥᱠᱩᱞ ᱫᱚ ᱦᱟᱸᱜ ᱪᱟᱹᱞᱩ ᱠᱟᱱ ᱜᱮᱭᱟ ᱟᱫᱚ ᱦᱟᱸᱜ ᱠᱚᱞᱮᱡᱽ ᱫᱚ ᱦᱟᱸᱜ ᱵᱟᱝ ᱪᱟᱹᱞᱩᱜ ᱠᱟᱱᱟ ᱛᱚ ᱤᱥᱠᱩᱞ ᱫᱚ ᱦᱟᱸᱜ ᱯᱤᱭᱳᱨ ᱪᱟᱹᱞᱩᱜ ᱠᱟᱱ ᱜᱮᱭᱟ ᱫᱚ ᱠᱚ ᱠᱚᱞᱮᱡᱟ ᱥᱮ ᱵᱟᱝᱟ ᱚᱱᱟ ᱫᱚ ᱦᱟᱸᱜ ᱵᱟᱝ ᱞᱚᱠᱠᱷᱚ ᱦᱩᱭᱩᱜ ᱠᱟᱱᱟ ᱟᱨ ᱟᱞᱮ ᱱᱚᱛᱮ ᱫᱚ
ᱟᱞᱮᱥᱮᱫ ᱫᱚ ᱵᱟᱞᱮ ᱱᱚᱱᱛᱮ ᱫᱚ ᱠᱚᱞᱮᱡᱽ ᱢᱮᱱᱟᱜᱼᱟ ᱱᱚᱰᱮ ᱮᱸᱼᱼ ᱟᱞᱮ ᱱᱚᱛᱮ ᱫᱚ ᱵᱟᱸᱠᱩᱲᱟ ᱨᱮ ᱢᱮᱱᱟᱜᱼᱟ ᱥᱟᱶᱛᱮ ᱱᱚᱣᱟ ᱟᱸᱼᱼ ᱡᱷᱟᱲᱜᱨᱟᱢ ᱡᱷᱟᱲᱜᱨᱟᱢ ᱰᱤᱥᱴᱨᱤᱠ ᱨᱮᱱᱟᱜ ᱢᱤᱫᱴᱟᱝ ᱞᱟᱞᱜᱚᱲ ᱧᱩᱛᱩᱢᱟᱱ ᱢᱤᱫᱴᱟᱝ ᱡᱟᱭᱜᱟ ᱚᱸᱰᱮ ᱚᱸᱰᱮ ᱢᱮᱱᱟᱜ ᱟᱨ ᱥᱟᱶᱛᱮ ᱟᱨᱦᱚᱸ ᱦᱟᱱᱮ ᱦᱮᱸ ᱦᱮᱸ ᱦᱟᱱᱛᱮ ᱟᱸ ᱯᱩ ᱤᱭᱟᱹ ᱨᱮᱦᱚᱸ ᱛᱚ ᱢᱮᱱᱟᱜᱼᱟ ᱡᱷᱟᱨᱠᱷᱚᱸᱰ ᱥᱮᱫ
ᱦᱟᱜ ᱤᱭᱟᱹᱻ ᱞᱟᱞ ᱜᱚᱲ ᱥᱟᱱᱛᱟᱞᱤ ᱠᱟᱱᱟ ᱥᱮ ᱵᱮᱝᱜᱚᱞᱤ ᱦᱚᱸ ᱢᱮᱱᱟᱜᱼᱟ ᱟᱥᱟ ᱠᱚᱨᱮ ᱵᱮᱝᱜᱚᱞᱤ ᱦᱚᱸ ᱢᱮᱱᱟᱜᱼᱟ ᱛᱚ
ᱚᱸ ᱚᱸᱰᱮ ᱫᱚ ᱢᱮᱥᱟ ᱢᱤᱥᱤ ᱢᱮᱱᱟᱜᱼᱟ ᱡᱟᱦᱟᱸ ᱞᱮᱠᱟ ᱢᱟᱱᱮ ᱮᱴᱟᱜ ᱤᱭᱟᱹ ᱠᱚᱨᱮ ᱢᱮᱱᱟᱜᱼᱟ ᱛᱚᱵᱮ ᱚᱸᱰᱮ ᱢᱟᱱᱮ ᱮᱴᱟᱜ ᱦᱚᱲᱟᱜ ᱠᱚᱞᱮᱡᱽ ᱫᱚ ᱥᱟᱱᱛᱟᱞᱤ ᱵᱟᱝᱞᱟ ᱥᱟᱶ ᱛᱮ ᱥᱟᱱᱛᱟᱞᱤ ᱠᱷᱟᱹᱞᱤ ᱮᱸ ᱥᱟᱱᱛᱟᱞᱤ ᱯᱷᱟᱥ ᱞᱮᱝᱜᱩᱣᱮᱡᱽ ᱛᱮᱜ ᱛᱟᱦᱮᱱᱟ᱾ ᱛᱚ ᱚᱸᱰᱮ ᱫᱚ ᱯᱷᱟᱥ ᱞᱮᱝᱜᱩᱣᱮᱡᱽ ᱫᱚ ᱵᱟᱝ ᱯᱷᱟᱥ ᱞᱮᱝᱜᱩᱣᱮᱡᱽ ᱥᱟᱶᱛᱮ ᱢᱟᱱᱮ ᱚᱸᱰᱮ ᱫᱚ ᱢᱤ ᱰᱤᱭᱟᱹᱢ ᱢᱮᱱᱟᱜᱼᱟ ᱚᱱᱟ ᱯᱷᱟᱥ ᱞᱮᱝᱜᱩᱣᱮᱡᱽ ᱫᱚ ᱡᱟᱦᱟᱸᱭ ᱠᱚ ᱯᱟᱲᱦᱟᱜᱼᱟ ᱩᱝᱠᱩ ᱫᱚ ᱢᱤᱰᱤᱭᱟᱹᱢ ᱫᱚ ᱵᱟᱠᱚ ᱞᱮᱠᱷᱟᱜᱼᱟ ᱩᱝᱠᱩ ᱫᱚ ᱵᱟᱝᱞᱟ ᱢᱤᱰᱤᱭᱟᱹᱢ ᱠᱚ ᱞᱮᱠᱷᱟᱜᱼᱟ᱾ ᱟᱨ ᱡᱟᱦᱟᱸᱭ ᱚᱱᱟᱥ ᱚᱱᱟᱨᱥ ᱯᱮᱯᱟᱨ ᱠᱚ ᱦᱟᱛᱟᱣᱟ ᱩᱱᱠᱩ ᱫᱚ ᱩᱱᱠᱩ ᱫᱚ ᱢᱤᱰᱤᱭᱟᱢ ᱦᱤᱡ ᱞᱮᱠᱟᱛᱮᱜᱮ ᱠᱚ ᱢᱟᱱᱟᱜᱼᱟ᱾
ᱢᱟᱱᱮ ᱟᱫᱚ ᱦᱟᱜ ᱥᱟᱱᱛᱟᱞᱤ ᱛᱮᱜᱮ ᱯᱟᱲᱦᱟᱣ ᱠᱟᱛᱮᱜ ᱫᱚ ᱛᱟᱦᱚᱞᱮ ᱚᱱᱟ ᱛᱮᱦᱚᱸ ᱠᱚᱨᱟᱣ ᱜᱟᱱᱚᱜᱼᱟ ᱦᱟᱜ ᱚᱱᱟ ᱠᱚᱞᱮᱡᱽ ᱠᱚᱨᱮ ᱫᱚ ᱵᱟᱝ?
ᱦᱮᱸ ᱦᱮᱸ ᱦᱮᱸ
ᱟᱪᱪᱷᱟ ᱵᱟᱝᱟ ᱞᱟᱞᱜᱚᱲ ᱠᱚᱨᱮᱡ ᱟᱨ ᱵᱟᱸᱠᱩᱲᱟ ᱠᱟᱛᱷᱟ ᱫᱚ ᱤᱧ ᱟᱸᱡᱚᱢ ᱵᱟᱲᱟ ᱟᱠᱟᱫ ᱜᱮᱭᱟ ᱟᱨ ᱠᱤᱪᱷᱩ ᱜᱟᱛᱮ ᱜᱤᱫᱽᱨᱟᱹ ᱠᱚᱫᱚ ᱯᱟᱲᱦᱟᱜ ᱜᱮᱭᱟ ᱠᱚᱜ ᱵᱟᱸᱠᱩᱲᱟ ᱨᱮᱫᱚ ᱟᱫᱚ ᱦᱟᱸᱜ ᱤᱧ ᱤᱧ ᱟᱸᱡᱚᱢ ᱵᱟᱲᱟ ᱟᱠᱟᱫ ᱜᱮᱭᱟ ᱦᱟᱸᱜ ᱩᱱᱠᱩ ᱫᱚ ᱦᱟᱸᱜ ᱛᱚ ᱥᱟᱱᱛᱟᱞᱤ ᱢᱤᱰᱤᱭᱟᱢ ᱛᱮᱜᱮ ᱠᱚ ᱯᱟᱲᱦᱟᱜ ᱠᱟᱱᱟ ᱟᱫᱚ ᱤᱧᱫᱚᱧ ᱢᱚᱱᱮ ᱜᱚᱫᱚᱜ ᱛᱟᱦᱮᱱᱟ ᱡᱮ ᱵᱟᱝ ᱛᱟᱦᱚᱞᱮ ᱫᱚ ᱯᱤᱭᱳᱨ ᱥᱟᱱᱛᱟᱞᱤ ᱠᱟᱱᱟ ᱦᱟᱸᱜ ᱛᱟᱦᱚᱞᱮ ᱫᱚ ᱚᱱᱟ ᱫᱚ ᱢᱮᱥᱟᱢᱤᱥᱤ ᱢᱮᱱᱟᱜᱼᱟ ᱵᱟᱝ?
ᱦᱮᱸ ᱦᱮᱸ ᱦᱮᱸ ᱯᱤᱭᱳᱨ ᱥᱟᱱᱛᱟᱞᱤ ᱢᱟᱱᱮ ᱵᱟᱸᱠᱩ ᱵᱟᱸᱠᱩᱲᱟ ᱨᱮᱫᱚ ᱵᱟᱸᱠᱩᱲᱟ ᱨᱮᱫᱚ ᱮ ᱚᱸᱰᱮ ᱫᱚ ᱦᱟᱸᱜ ᱟᱠᱚ ᱫᱚ ᱚᱱᱟ ᱫᱚ ᱟᱠᱚᱣᱟᱜ ᱫᱚ ᱵᱟᱨᱭᱟ ᱠᱮᱢᱯᱟᱥ ᱢᱮᱱᱟᱜ ᱛᱟᱠᱚᱣᱟ ᱚᱸᱰᱮ ᱫᱚ ᱢᱤᱫᱴᱮᱱ ᱫᱚ ᱢᱮᱱ ᱠᱮᱢᱯᱟᱥ ᱟᱨ ᱢᱤᱫᱴᱟᱝ ᱥᱮᱠᱮᱱᱰ ᱠᱮᱢᱯᱟᱥ ᱟᱠᱚᱣᱟᱜ ᱫᱚ ᱥᱮᱠᱮᱱᱰ ᱠᱮᱢᱯᱟᱥ ᱨᱮ ᱦᱩᱭᱩᱜ ᱜᱮᱭᱟ ᱢᱮᱱ ᱠᱮᱢᱯᱟᱥ ᱨᱮᱫᱚ ᱚᱸᱰᱮ ᱫᱚ ᱚᱱᱟ ᱫᱚ ᱚᱱᱟ ᱫᱚ ᱠᱚᱞᱮᱡᱽ ᱫᱚ ᱵᱟᱝ ᱠᱟᱱᱟ ᱚᱱᱟ ᱫᱚ ᱵᱤᱭᱮ ᱠᱚᱨᱟᱣ ᱤᱭᱟᱹ ᱫᱚ ᱵᱟᱝ ᱠᱟᱱᱟ ᱟᱢ ᱚᱱᱟᱫᱚ ᱚᱱᱟ ᱫᱚ ᱯᱤᱡᱤ ᱨᱮᱱᱟᱜ ᱠᱟᱱᱟ᱾
ᱦᱳᱭ ᱚᱱᱟ ᱤᱭᱩᱱᱤᱵᱷᱟᱨᱥᱤᱴᱤ ᱨᱮᱫᱚ ᱤᱭᱩᱱᱤᱵᱷᱟᱨᱥᱤᱴᱤ ᱨᱮᱫᱚ ᱦᱮᱸ ᱚᱱᱟ ᱫᱚ ᱵᱤᱭᱮ ᱫᱚ ᱵᱟᱝ ᱠᱚ ᱠᱚᱨᱟᱣ ᱜᱮᱭᱟ ᱛᱚ ᱚᱠᱟ ᱨᱮᱦᱚᱸ ᱟᱫᱚ ᱚᱸᱰᱮ ᱫᱚ ᱚᱱᱟ ᱚᱸᱰᱮ ᱫᱚ ᱟᱵᱚ ᱠᱷᱟᱹᱛᱤᱨ ᱛᱮ ᱥᱟᱱᱛᱟᱞᱤ ᱢᱤᱰᱤᱭᱟᱢ ᱦᱚᱛᱮ ᱛᱮᱜᱮ ᱚᱸᱰᱮ ᱟᱨᱚ ᱢᱮᱱ ᱤᱭᱟᱹ ᱟᱨ ᱢᱤᱫᱴᱟᱝ ᱥᱮᱠᱮᱱᱰ ᱠᱮᱢᱯᱟᱥ ᱠᱚ ᱤᱭᱟᱹ ᱟᱠᱟᱫᱟ ᱚᱸᱰᱮ ᱚᱸᱰᱮ ᱠᱷᱚᱱ ᱠᱮᱞᱟᱥ ᱦᱩᱭᱩᱜ ᱛᱟᱠᱚᱣᱟ ᱟᱫᱚ ᱧᱩᱛᱩᱢ ᱫᱚ ᱵᱤᱫᱟᱹᱜ ᱤᱭᱟ. ᱜᱮ ᱛᱟᱦᱮᱱ ᱛᱟᱠᱚᱣᱟ ᱵᱟᱸᱠᱩᱲᱟ ᱤᱭᱩᱱᱤᱵᱷᱟᱨᱥᱤᱴᱤ ᱜᱮ ᱾
ᱚ ᱟᱢᱫᱚ ᱛᱟᱦᱚᱞᱮ ᱟᱢᱫᱚ ᱛᱟᱦᱚᱞᱮ ᱚᱸᱰᱮᱜᱮᱢ ᱤᱭᱟᱹ ᱯᱟᱲᱦᱟᱜ ᱠᱟᱱᱟ ᱥᱮ ᱪᱮᱫ?
ᱵᱟ ᱵᱟᱝ ᱤᱧᱫᱚ ᱚᱱᱛᱮ ᱨᱮᱫᱚ ᱵᱟᱹᱧ ᱯᱟᱲᱟᱜ ᱠᱟᱱᱟ᱾
ᱟᱫᱚ
ᱤᱧᱫᱚ ᱱᱟᱱᱛᱮ ᱞᱟᱞᱜᱚᱲ ᱥᱮᱫ ᱨᱮ
ᱟᱪᱪᱷᱟ ᱟᱪᱪᱷᱟ ᱟᱪᱪᱷᱟ ᱚᱻ ᱟᱫᱚ ᱞᱟᱞᱜᱚᱲ ᱨᱮᱫᱚ ᱪᱮᱫ ᱤᱫᱤ ᱠᱟᱛᱮᱫ ᱯᱟᱲᱦᱟᱣ ᱦᱩᱭᱩᱜ ᱠᱟᱱᱟ?
ᱤᱫᱤ ᱦᱩᱭᱩᱜ ᱠᱟᱱᱟ ᱚᱱᱛᱮ ᱦᱤᱥᱴᱨᱤ ᱚᱱᱟᱨᱥ ᱦᱩᱭᱩᱜ ᱠᱟᱱᱟ᱾
ᱯᱷᱟᱥᱴ ᱤᱭᱟᱨ ᱥᱮ ᱥᱮᱠᱮᱱᱰ ᱤᱭᱟᱨ
ᱱᱚᱜ ᱚᱭ ᱛᱚ ᱱᱤᱛᱳᱜ ᱪᱟᱞᱟᱜ ᱠᱟᱱᱟ ᱥᱤᱠᱥ ᱥᱤᱠᱥ ᱥᱮᱢᱤᱥᱴᱟᱨ ᱪᱟᱞᱟᱜ ᱠᱟᱱᱟ ᱱᱤᱛ ᱛᱷᱟᱲ ᱮᱭᱟᱨ ᱪᱟᱞᱟᱜ ᱠᱟᱱᱟ᱾
ᱛᱷᱟᱨᱰ ᱤᱭᱟᱨ ᱪᱟᱞᱟᱜ ᱠᱟᱱᱟ ᱵᱟᱝ ᱾
ᱦᱩᱸ ᱦᱩᱸ
ᱵᱟᱝ ᱢᱤᱫᱴᱤᱡ ᱜᱟᱛᱮ ᱜᱤᱫᱽᱨᱟᱹ ᱢᱮᱱᱟᱭᱟ ᱦᱟᱸᱜ ᱞᱟᱞᱜᱚᱲ ᱨᱮ ᱦᱟᱜ ᱥᱟᱜᱮᱱ ᱧᱩᱛᱩᱢᱟᱱ ᱦᱮᱸ ᱥᱮ ᱴᱷᱤᱠ ᱵᱟᱹᱧ ᱵᱟᱲᱟᱭᱟ ᱡᱟᱭᱦᱳᱠ ᱮ ᱦᱤᱥ ᱚᱱᱟᱨᱥ ᱨᱮᱜᱮ ᱠᱚᱨᱟᱣ ᱫᱟᱭ ᱦᱟᱜ ᱚᱸᱰᱮ ᱜᱮ ᱾
ᱮ ᱪᱮᱫ ᱟᱵᱚ ᱱᱚᱛᱮ ᱨᱮᱫᱚ ᱡᱟᱦᱟᱸᱭ ᱜᱮᱠᱚ ᱯᱟᱲᱦᱟᱜ ᱥᱟᱱᱛᱟᱞᱤ ᱢᱤᱰᱤᱭᱟᱢ ᱫᱚ ᱡᱷᱚᱛᱚ ᱜᱮ ᱦᱟᱸᱜ ᱢᱮᱠᱥᱤᱢᱟᱢ ᱫᱚ ᱦᱟᱜ ᱞᱟᱞᱜᱚᱲ ᱜᱮᱠᱚ ᱴᱟᱨᱜᱮᱴ ᱮᱜᱼᱟ ᱾ ᱦᱟᱸᱜ ᱡᱚᱛᱚ ᱜᱮ ᱚᱸᱰᱮ ᱜᱮᱠᱚ ᱪᱟᱞᱟᱜ ᱠᱟᱱᱟ᱾
ᱟᱫᱚ ᱵᱟᱸᱠᱩᱲᱟ ᱨᱮᱫᱚ ᱦᱟᱸᱜ ᱟᱨᱴᱥ ᱛᱮᱫᱚ ᱵᱟᱹᱱᱩᱜᱼᱟ ᱥᱟᱭᱮᱱᱥ ᱜᱮ ᱢᱮᱱᱟᱜ ᱼᱟ ᱟᱫᱚ ᱵᱮᱥᱤᱨ ᱵᱷᱟᱜᱽ ᱜᱮ ᱟᱴᱥ ᱨᱮᱱ ᱜᱤᱫᱽᱨᱟᱹ ᱜᱮ ᱢᱮᱱᱟᱜ ᱠᱚᱣᱟ ᱥᱟᱭᱮᱱᱥ ᱨᱮᱱ ᱫᱚ ᱩᱱᱟᱹᱜ ᱵᱟᱹᱱᱩᱜ ᱠᱚᱣᱟ᱾ ᱛᱚ ᱚᱱᱟ ᱠᱷᱟᱹᱛᱤᱨ ᱛᱮ ᱵᱟᱸᱠᱩᱲᱟ ᱨᱮᱫᱚ ᱥᱟᱭᱮᱱᱥ ᱜᱮ ᱢᱮᱱᱟᱜ ᱟᱛᱚ ᱟᱫᱚ ᱵᱟᱠᱚ ᱪᱟᱹᱞᱩ ᱠᱟᱫᱟ ᱟᱫᱚ ᱚᱸᱰᱮ ᱜᱮ ᱱᱚᱰᱮ ᱥᱩᱨ ᱦᱤᱥᱟᱵ ᱛᱮᱫᱚ ᱞᱟᱞᱜᱚᱲ ᱜᱮ ᱵᱷᱟᱹᱜᱮ
ᱦᱩᱸ ᱟᱪᱪᱷᱟ ᱞᱟᱞᱜᱚᱲ ᱫᱚ ᱦᱟᱸᱜ ᱤᱭᱟᱹ ᱱᱚᱣᱟ ᱵᱤᱨᱫᱟᱥᱟᱜᱚᱨ ᱤᱭᱩᱱᱤᱵᱷᱟᱨᱥᱤᱴᱤ ᱟᱱᱰᱟᱨ ᱨᱮ ᱵᱟᱝ
ᱦᱮᱸ ᱦᱮᱸ ᱦᱮᱸ
ᱩᱸ ᱟᱪᱪᱷᱟ ᱟᱪᱪᱷᱟ ᱟᱪᱪᱷᱟ ᱚᱸᱰᱮ ᱫᱚ ᱦᱟᱸᱜ ᱥᱟᱭᱮᱱᱥ ᱫᱚ ᱦᱟᱸᱜ ᱵᱟᱹᱱᱩᱜ ᱟᱛᱚ ᱵᱟᱝ?
ᱵᱟᱝ ᱥᱟᱭᱮᱱᱥ ᱦᱚᱸ ᱢᱮᱱᱟᱜᱼᱟ ᱱᱤᱭᱟᱹ ᱵᱟᱨ ᱠᱷᱚᱱᱟᱜ ᱫᱚᱠᱚ ᱪᱟᱹᱞᱩ ᱠᱟᱫᱟ ᱞᱟᱦᱟ ᱵᱟᱨ ᱥᱮᱫ ᱠᱷᱚᱱᱟᱜ। ᱥᱟᱭᱮᱱᱥ ᱞᱟᱦᱟ ᱛᱮᱫᱚ ᱵᱟᱝ ᱛᱟᱦᱮᱸ ᱠᱟᱱᱟ ᱛᱚ ᱟᱥᱛᱮ ᱟᱥᱛᱮ ᱟᱫᱚ ᱚᱱᱮ ᱴᱤᱪᱟᱨ ᱠᱚᱨᱮᱱᱟᱜ ᱫᱚ ᱠᱟᱹᱴᱤᱡ ᱤᱭᱟᱹᱜᱮ ᱢᱮᱱᱟᱜ ᱜᱮᱭᱟ। ᱟᱫᱚ ᱵᱟᱸᱠᱩᱲᱟ ᱜᱮ ᱱᱚᱸᱰᱮ ᱫᱚ ᱵᱟᱨᱭᱟ ᱯᱮᱭᱟ ᱠᱚ ᱦᱤᱡᱩᱜᱼᱟ। ᱠᱟᱱᱟ ᱵᱟᱸᱠᱩᱲᱟ ᱥᱮᱫ ᱜᱮ ᱵᱤᱥᱤ ᱠᱚ ᱪᱟᱞᱟᱜ ᱠᱟᱱᱟ ᱪᱟᱞᱟᱣ ᱫᱚ।
ᱦᱳᱭ ᱤᱱᱟᱹ ᱤᱱᱟᱹ ᱠᱟᱨᱚᱱ ᱛᱮᱜᱮ ᱦᱟᱸᱜ ᱜᱚᱴᱟ ᱜᱩᱴᱤ ᱵᱷᱟᱵᱛᱮ ᱡᱟᱦᱟᱱᱟᱜ ᱫᱚ ᱮᱛᱚᱦᱚᱵ ᱫᱚᱦᱟᱸᱜ ᱵᱟᱝ ᱜᱟᱱᱚᱜ ᱠᱟᱱᱟ ᱦᱟᱸᱜ ᱡᱟᱦᱟᱱᱟᱜ ᱱᱚᱣᱟ ᱥᱟᱭᱮᱱᱥ ᱨᱮ ᱥᱟᱭᱮᱱᱥ ᱞᱟᱦᱟ ᱵᱟᱝ ᱛᱟᱦᱮᱸ ᱠᱟᱱᱟ ᱱᱤᱛᱚᱜ ᱮᱛᱚᱦᱚᱵ ᱠᱟᱱᱟᱢ ᱞᱟᱹᱭᱮᱜᱼᱟ ᱦᱟᱸᱜ। ᱟᱨ ᱱᱚᱣᱟ ᱠᱚᱫᱚ ᱢᱟᱪᱮᱫ ᱨᱮᱱᱟᱜ ᱚᱵᱷᱟᱵᱽ ᱠᱷᱟᱛᱤᱨ ᱛᱟᱹᱣ ᱦᱟᱸᱜ ᱦᱩᱭᱩᱜ ᱠᱟᱱ ᱛᱟᱦᱮᱸᱫ।
ᱮᱠᱫᱚᱢ ᱮᱠᱫᱚᱢ ᱢᱟᱪᱮᱫ ᱫᱚ ᱟᱫᱚ ᱢᱟᱪᱮᱫ ᱫᱚ ᱚᱵᱷᱟᱵ ᱛᱚ ᱛᱟᱦᱮᱱ ᱜᱮᱭᱟ ᱡᱚᱛᱚ ᱫᱤᱱ ᱦᱟᱸᱜ ᱡᱟᱦᱟᱸᱭ ᱠᱚ ᱦᱭᱛᱳ ᱠᱚ ᱢᱤᱰᱤᱭᱟᱢ ᱛᱮᱠᱚ ᱯᱟᱲᱦᱟᱜ ᱠᱷᱟᱱ ᱩᱱᱠᱩ ᱡᱚᱛᱚ ᱫᱤᱱ ᱵᱟᱝᱠᱚ ᱠᱚᱢᱯᱤᱞᱤᱴᱟ ᱟᱠᱚ ᱡᱟᱦᱟᱸ ᱞᱮᱠᱟ ᱠᱟᱛᱮᱜ ᱢᱟᱱᱮ ᱚᱱᱠᱟ ᱮᱴᱠᱮᱴᱚᱬᱮ ᱮᱴᱠᱮᱴᱚᱬᱮ ᱠᱟᱛᱮᱜ ᱜᱮ ᱩᱱᱠᱩ ᱜᱮᱛᱚ ᱠᱚ ᱦᱟᱸᱜ ᱦᱟᱯᱮᱱ ᱫᱤᱱ ᱨᱮᱱ ᱢᱟᱥ ᱢᱟᱥᱴᱟᱨ ᱴᱤᱪᱟᱨ ᱫᱚᱠᱚ ᱦᱩᱭᱩᱜᱼᱟ ᱪᱮᱫᱟᱜ ᱥᱮ ᱟᱨ ᱯᱟᱦᱤᱞ ᱩᱱ ᱫᱚ ᱡᱟᱦᱟᱸᱭ ᱠᱚ ᱢᱮᱱᱟᱜ ᱠᱚᱣᱟ ᱩᱱᱠᱩ ᱫᱚ ᱦᱟᱸᱜ ᱯᱮᱨᱟ ᱴᱤᱪᱟᱨ ᱞᱮᱠᱟᱛᱮᱠᱚ ᱦᱟᱛᱟᱣ ᱠᱚᱣᱟ ᱪᱮᱫᱟᱜ ᱥᱮ ᱩᱱᱠᱩ ᱫᱚ ᱦᱟᱸᱜ ᱢᱤᱰᱤᱭᱟᱢ ᱫᱚ ᱵᱟᱠᱚ ᱵᱟᱲᱟᱭᱟ ᱩᱱᱠᱩ ᱫᱚ ᱵᱟᱝᱞᱟ ᱢᱤᱰᱤᱭᱟᱢ᱾ ᱛᱮᱠᱚ ᱠᱚᱢᱯᱞᱤᱴ ᱠᱟᱫᱟ ᱛᱚ ᱩᱱᱠᱩ ᱫᱚ ᱯᱮᱨᱟ ᱴᱤᱪᱟᱨ ᱦᱟᱛᱟᱣ ᱛᱮᱠᱚ ᱦᱟᱛᱟᱣ ᱦᱟᱛᱟᱲ ᱠᱚᱣᱟ।
ᱦᱳᱭ ᱦᱳᱭ ᱚᱱᱠᱟ ᱠᱟᱛᱮᱜ ᱜᱮ ᱦᱟᱸᱜ ᱫᱚ ᱱᱤᱛᱚᱜ ᱫᱚ ᱠᱟᱹᱢᱤ ᱪᱟᱹᱞᱩ ᱦᱟᱛᱟᱲᱚᱜ ᱠᱟᱱᱟ ᱯᱚᱨᱚᱵᱚᱨᱛᱤ ᱠᱟᱞ ᱨᱮᱦᱟᱸᱜ ᱟᱵᱚ ᱪᱮᱛᱟᱱ ᱨᱮᱜᱮ ᱦᱟᱸᱜ ᱱᱤᱛᱚᱜ ᱫᱚ
ᱦᱩᱸ ᱦᱩᱸ ᱦᱩᱸ
ᱦᱩᱸ ᱟᱫᱚ ᱢᱟ ᱚᱠᱛᱚ ᱠᱚ ᱦᱩᱭᱮᱱ ᱛᱟᱵᱚᱱᱟ ᱦᱟᱸᱜ